ᱦᱮᱞᱳ ᱦᱮᱸ ᱡᱚᱦᱟᱨ ᱜᱮ ᱜᱚᱝᱠᱮ᱾ ᱦᱳᱭ, ᱨᱚᱲ ᱠᱚᱫᱚ ᱟᱸᱡᱚᱢᱚᱜ ᱠᱟᱱᱟ ᱛᱚ? ᱟᱪᱪᱷᱟ ᱜᱚᱝᱠᱮ ᱱᱤᱛᱚᱜ ᱛᱟᱦᱚᱞᱮ ᱥᱤᱸᱜᱟᱹᱲ ᱢᱟ ᱥᱤᱸᱜᱟᱹᱲᱚᱜ ᱠᱟᱱᱟ ᱟᱫᱚ, ᱪᱮᱫ ᱠᱚᱵᱮᱱ ᱪᱤᱠᱟᱹ ᱵᱟᱲᱟᱭᱮᱫᱟ?
ᱱᱤᱛᱚᱜ ᱫᱚ ᱱᱟᱟᱦᱜ ᱫᱩᱲᱩᱵ ᱵᱟᱲᱟᱭ ᱠᱟᱱᱟᱞᱤᱧ, ᱫᱩᱲᱩᱵ
ᱦᱮᱸ ᱟᱪᱪᱷᱟ᱾ ᱫᱩᱲᱩᱵ ᱠᱟᱱᱟ ᱵᱤᱱ ᱛᱟᱦᱚᱞᱮ ᱾ ᱟᱫᱚ ᱜᱚᱝᱠᱮ ᱮᱠᱞᱟ ᱜᱮ ᱥᱮ ᱜᱟᱛᱮ ᱠᱚ ᱥᱟᱶ ᱥᱮ ᱚᱲᱟᱜ ᱦᱚᱲ ᱥᱟᱶᱛᱮᱵᱤᱱ ᱫᱩᱲᱩᱵ
ᱜᱟᱛᱮ ᱠᱚ ᱥᱟᱣ ᱜᱮ ᱠᱤᱪᱷᱩ ᱜᱟᱹᱲᱤᱡ ᱠᱷᱟᱱ ᱫᱚ ᱾
ᱟᱪᱪᱷᱟ ᱟᱪᱪᱷᱟ ᱜᱟᱛᱤ ᱠᱚ ᱥᱟᱣ ᱜᱤ᱾ ᱟᱹᱞᱤᱧ ᱫᱚ ᱜᱚᱢᱠᱮ ᱱᱤᱛᱚᱜ ᱫᱚ ᱵᱟᱡᱟᱨ ᱥᱮᱫ ᱞᱤᱧ ᱦᱮᱡ ᱟᱠᱟᱱᱟ ᱵᱟᱡᱟᱨ ᱥᱮᱫ ᱨᱮᱜᱮ ᱟᱹᱵᱤᱱ ᱵᱤᱱ᱾ ᱟᱜᱮ ᱟᱨᱠᱤᱧ ᱫᱩᱲᱩᱵ ᱵᱟᱲᱟ ᱟᱠᱟᱱᱟ᱾
ᱚ ᱦᱚᱸ᱾
ᱦᱚᱭ᱾
ᱟᱨ ᱢᱟᱨᱠᱮᱴ ᱥᱮᱫ ᱯᱟᱞᱮᱱ
ᱢᱟᱨᱠᱮᱴ ᱥᱮᱫ ᱫᱚ ᱜᱚᱝᱠᱮ ᱠᱟᱹᱴᱤᱡ ᱪᱟᱞᱟᱣ ᱦᱩᱭᱩᱜᱼᱟ ᱟᱨ ᱢᱤᱫ ᱜᱷᱟᱹᱲᱤᱡ ᱠᱟᱛᱮᱫ᱾ ᱤᱭᱟᱹ ᱦᱚᱸᱜᱼᱚᱭ ᱡᱚᱜᱚᱱᱱᱟᱛᱷ ᱟᱜ ᱢᱮᱞᱟ ᱢᱮᱱᱟᱜ ᱜᱮᱭᱟ᱾ ᱚᱱᱛᱮᱱᱟᱜ ᱠᱷᱟᱱ ᱟᱫᱚ ᱟᱨ ᱠᱟᱹᱴᱤᱡ ᱵᱟᱝᱠᱷᱟᱱ ᱛᱚ ᱵᱟᱝᱠᱚ ᱦᱚᱨᱚᱜᱚᱜᱼᱟ ᱥᱮ᱾ ᱟᱫᱚ ᱠᱟᱹᱴᱤᱡ ᱵᱟᱠᱚ ᱦᱚᱲ ᱞᱮᱱᱠᱷᱟᱱ ᱫᱚ ᱟᱫᱚ ᱨᱟᱹᱥᱠᱟᱹ ᱦᱚᱸ ᱵᱟᱭ ᱟᱹᱭᱠᱟᱹᱜᱼᱟ᱾
ᱦᱚᱸᱜ ᱚᱸ ᱮᱱᱠᱷᱟᱱ ᱟᱯᱮ ᱫᱚᱯᱮ ᱥᱩᱨᱩᱜ ᱫᱟᱨᱟᱜ ᱜᱮᱭᱟ ᱤᱭᱟᱹ ᱠᱚ ᱢᱮᱞᱟ ᱠᱚ᱾
ᱦᱳᱭᱼᱦᱳᱭᱼᱦᱳᱭ
ᱟᱯᱮ ᱥᱮᱫ ᱫᱚ ᱨᱚᱦᱚᱭ ᱵᱟᱲᱟ ᱠᱚᱫᱚ ᱯᱮ ᱪᱟᱵᱟ ᱵᱟᱲᱟ ᱠᱮᱜᱼᱟ?
ᱨᱚᱦᱚᱭ ᱵᱟᱲᱟ ᱠᱚᱫᱚ ᱢᱚᱴᱟᱢᱩᱴᱤ ᱪᱟᱵᱟ ᱠᱚᱫᱚ ᱠᱚ ᱪᱟᱵᱟ ᱟᱠᱟᱫᱟ ᱵᱟᱝ ᱠᱚᱫᱚ ᱵᱟᱝ ᱟᱨ ᱱᱤᱡᱮᱨᱟᱜ ᱠᱚᱫᱚ ᱠᱟᱹᱴᱤᱡ ᱢᱮᱱᱟᱜ ᱜᱮᱭᱟ, ᱢᱟᱱᱮ ᱪᱟᱞᱟᱜ ᱠᱟᱱ ᱜᱮᱭᱟ ᱟᱨᱠᱤ ᱟᱨ ᱠᱤᱪᱷᱩ ᱫᱤᱱ ᱪᱟᱞᱟᱜᱼᱟ, ᱚᱱᱠᱟ ᱯᱨᱟᱭ ᱫᱚᱥ ᱵᱟᱨᱚ ᱫᱤᱱ ᱜᱟᱱ᱾ ᱪᱟᱞᱟᱜᱼᱟ ᱛᱚᱵᱮᱱᱟ ᱜᱚᱴᱟ ᱪᱟᱵᱟ ᱜᱚᱫᱚᱜᱼᱟ᱾
ᱚ ᱦᱚᱸ᱾ ᱟᱨ ᱟᱯᱮ ᱥᱮᱫ ᱫᱚ ᱪᱟᱥᱵᱟᱥ ᱠᱚ ᱪᱮᱫ ᱞᱮᱠᱟ, ᱤᱭᱟᱹ
ᱪᱟᱥ ᱵᱟᱥ ᱠᱚᱫᱚ ᱦᱩᱲᱩ ᱠᱚᱜᱮ ᱥᱚᱵᱡᱤ ᱫᱚ ᱠᱚᱢ ᱥᱚᱵᱡᱤ ᱪᱟᱥ ᱫᱚᱠᱚ ᱪᱟᱥᱟ᱾ ᱚᱱᱟ ᱫᱚ ᱮᱼᱼ ᱮᱴᱟᱜ ᱥᱟᱭᱤᱰ ᱟᱨᱠᱤ ᱚᱱᱟ ᱫᱷᱟᱨᱮ ᱫᱚ ᱥᱩᱫᱩ ᱥᱚᱵᱡᱤ ᱜᱮ ᱵᱤᱥᱤ ᱪᱟᱥᱚᱜᱼᱟ, ᱦᱩᱲᱩ ᱫᱚ ᱚᱱᱮ ᱥᱩᱫᱩ ᱵᱚᱨᱥᱟ ᱨᱮᱜᱮ ᱠᱚ ᱪᱟᱥᱟ ᱵᱟᱹᱠᱤ ᱥᱚᱢᱚᱭ ᱫᱚ ᱥᱚᱵᱡᱤ ᱜᱮ, ᱟᱨ ᱟᱞᱮ ᱫᱚ ᱱᱟᱜ ᱠᱷᱟᱱ ᱥᱚᱵᱡᱤ ᱵᱚᱞᱛᱮ ᱚᱲᱟᱜ ᱡᱚᱝ ᱞᱟᱹᱜᱤᱫ, ᱟᱨ ᱱᱚᱣᱟ ᱵᱚᱨᱥᱟ ᱨᱮ ᱦᱩᱲᱩ ᱤᱱᱟᱹ ᱯᱚᱨ ᱚᱱᱟ᱾ ᱛᱩᱲᱤ ᱠᱚ ᱠᱷᱚᱥᱞᱟ ᱠᱚ ᱱᱚᱣᱟ ᱠᱚ ᱪᱟᱥ ᱵᱟᱲᱟ ᱦᱩᱭᱩᱜᱼᱟᱱ᱾
ᱚ ᱦᱚᱸ᱾ ᱟᱯᱮ ᱫᱚ ᱵᱤᱨ ᱵᱩᱨᱩ ᱜᱮᱪᱮ ᱴᱟᱸᱰᱤ᱾
ᱟᱞᱮ ᱫᱚ ᱜᱚᱢᱠᱮ ᱵᱤᱨ, ᱵᱩᱨᱩ ᱫᱚ ᱵᱟᱹᱱᱩᱜ ᱟᱱ᱾
ᱱᱟᱯᱟᱭ ᱜᱮ᱾
ᱦᱳᱭ ᱟᱹᱵᱤᱱ ᱫᱚ ᱛᱟᱦᱚᱞᱮ?
ᱟᱹᱞᱤᱧ ᱫᱚ ᱵᱩᱨᱩ ᱫᱤᱥᱚᱢ᱾
ᱟᱪᱪᱷᱟ ᱵᱩᱨᱩ ᱫᱤᱥᱚᱢ᱾ ᱟᱪᱪᱷᱟ ᱜᱚᱢᱠᱮ ᱚᱱᱟ ᱵᱩᱨᱼᱼ ᱥᱮᱸᱫᱽᱨᱟ ᱠᱚ ᱚᱠᱟᱨᱮ ᱜᱚᱢᱠᱮ?
ᱥᱮᱸᱫᱽᱨᱟ ᱠᱚᱫᱚ ᱵᱟᱝ ᱱᱟᱜ,
ᱥᱮᱸᱫᱽᱨᱟ ᱚ ᱵᱤᱨ ᱨᱮ᱾ ᱵᱤᱨ ᱪᱟᱞᱟᱣ ᱦᱩᱭᱩᱜ ᱜᱮᱭᱟ ᱜᱚᱝᱠᱮ, ᱥᱮᱸᱫᱽᱨᱟ ᱫᱚ ᱱᱟᱜ ᱠᱷᱟᱱ ᱟᱵᱚ ᱡᱟᱹᱼᱼ ᱛᱤ ᱟᱨᱤ ᱥᱟᱯᱟᱵᱽ ᱟᱸᱜ ᱥᱟᱨ ᱢᱮᱱᱟᱜ ᱟᱠᱟᱫ ᱛᱟᱵᱚᱱᱟ᱾ ᱚᱱᱟ ᱫᱚ ᱱᱟᱜ ᱠᱷᱟᱱ ᱥᱮᱸᱫᱽᱨᱟ ᱠᱟᱨᱠᱟ ᱫᱚ ᱪᱟᱞᱟᱜ ᱛᱮᱜᱮ ᱦᱩᱭᱩᱜᱼᱟ, ᱵᱟᱝᱠᱷᱟᱱ ᱚᱱᱟ ᱥᱟᱯᱟᱵᱽ ᱠᱚ ᱟᱫᱚᱜ ᱫᱚ᱾
ᱚᱻ
ᱟᱨ ᱥᱮᱨᱣᱟ ᱜᱮ ᱠᱟᱱ ᱛᱟᱵᱚᱱᱟ, ᱱᱟᱜᱠᱷᱟᱱ ᱱᱚᱣᱟ ᱥᱮᱸᱫᱽᱨᱟ ᱫᱚ ᱟᱹᱰᱤ ᱢᱟᱨᱟᱝ ᱥᱮᱨᱣᱟ ᱠᱟᱱ ᱛᱟᱵᱚᱱᱟ ᱡᱟᱦᱟᱸ ᱴᱷᱮᱱ ᱫᱚ ᱞᱚ ᱢᱚᱦᱚᱞ ᱢᱮᱱᱟᱜ ᱟᱠᱟᱫ ᱛᱟᱵᱚᱱᱟ᱾
ᱚᱸ᱾ ᱮᱱᱠᱷᱟᱱ ᱚᱲᱟᱜ ᱛᱮᱫᱚ ᱛᱤ ᱨᱮᱱᱦᱟᱜ ᱵᱤᱱ ᱨᱩᱣᱟᱹᱲᱟ᱾
ᱚᱲᱟᱜ ᱫᱚ ᱜᱚᱢᱠᱮ ᱦᱮᱸ ᱟᱴᱴᱟ-ᱱᱚᱴᱟ ᱥᱮᱫ ᱨᱩᱣᱟᱹᱲ ᱦᱩᱭᱩᱜᱼᱟ᱾ ᱢᱳᱴᱟᱢᱩᱴᱤ ᱥᱟᱲᱮ ᱟᱴᱴᱟ ᱠᱤ ᱱᱚᱴᱟ ᱱᱚᱝᱠᱟ᱾
ᱚ ᱦᱚᱸ᱾ ᱵᱷᱤᱲ ᱡᱩᱨ ᱜᱮ ᱠᱚ ᱵᱷᱤᱲᱩᱜ ᱟ, ᱚᱱᱛᱮ ᱫᱚ᱾
ᱦᱳᱭ ᱵᱷᱤᱲ ᱫᱚ ᱫᱚᱢᱮ ᱜᱮᱠᱚ ᱵᱷᱤᱲᱟ᱾
ᱚ ᱦᱮᱸ᱾
ᱦᱮᱸ ᱟᱹᱰᱤ ᱥᱚᱠᱛᱚ ᱜᱮᱠᱚ ᱦᱚᱲᱚᱜᱼᱟ, ᱜᱟᱡᱟᱠ ᱧᱚᱜ
ᱦᱩᱸ᱾
ᱟᱫᱚ ᱜᱚᱢᱠᱮ ᱟᱯᱮ ᱢᱟ ᱵᱩᱨᱩ ᱫᱤᱥᱚᱢ ᱛᱟᱦᱚᱞᱮ ᱵᱩᱨᱩ ᱯᱟᱛᱟ ᱠᱚᱨᱮ ᱪᱮᱫ ᱞᱮᱠᱟ ᱯᱮ ᱨᱟᱹᱥᱠᱟᱹ ᱵᱟᱲᱟᱭᱟ?
ᱵᱩᱨᱩ ᱯᱟᱛᱟ ᱠᱚᱨᱮ ᱫᱚ ᱥᱚᱠᱛᱚ ᱜᱮᱞᱮ ᱨᱟᱹᱥᱠᱟᱹᱭᱟ᱾
ᱟᱪᱪᱷᱟ᱾
ᱟᱞᱮ ᱥᱩᱨ ᱠᱚᱨᱮ ᱜᱮ ᱦᱩᱭᱩᱜᱼᱟ, ᱵᱩᱨᱩ ᱯᱟᱛᱟ ᱠᱚᱫᱚ᱾
ᱟᱪᱪᱷᱟ ᱟᱪᱪᱷᱟ, ᱛᱚ ᱜᱚᱝᱠᱮ ᱵᱟᱲᱟ ᱜᱷᱟᱴ ᱫᱚᱯᱮ ᱛᱤᱱ ᱥᱟᱺᱜᱤᱧ ᱧᱚᱜᱼᱟ?
ᱚᱱᱠᱟ ᱢᱟᱬᱟ ᱜᱷᱟᱴ
ᱦᱳᱭ ᱵᱟᱲᱟ ᱜᱷᱟᱴ᱾
ᱵᱟᱹᱧ ᱵᱩᱡᱷᱟᱹᱣ ᱞᱮᱱᱟ ᱚᱱᱟ ᱫᱚ᱾
ᱟᱨ ᱠᱟᱹᱱᱟᱹᱭᱥᱚᱨ ᱵᱩᱨᱩ ᱯᱟᱛᱟ ᱨᱮ ᱡᱟᱦᱟᱸ ᱴᱷᱮᱱ ᱯᱚᱨᱚᱵᱽ ᱠᱚ ᱮᱱᱮᱡᱟ ᱜᱚᱝᱠᱮ,
ᱚ ᱦᱚᱸ᱾
ᱦᱳᱭ ᱦᱳᱭ ᱚᱱᱟ ᱜᱮ, ᱟᱪᱪᱷᱟ ᱟᱪᱪᱷᱟ᱾ ᱦᱮᱸ ᱦᱮᱸ᱾
ᱟᱞᱮ ᱢᱟ ᱱᱩᱠᱤᱱ ᱵᱤᱫᱩ ᱪᱟᱸᱫᱚᱱ ᱵᱩᱨᱩ ᱞᱮ ᱫᱮᱡᱚᱜᱼᱟ᱾
ᱦᱮᱸ ᱦᱮᱸ ᱦᱮᱸ
ᱟᱨ ᱱᱚᱝᱠᱟ ᱤᱭᱟᱹ ᱫᱤᱱ ᱠᱚᱨᱮ
ᱟᱪᱪᱷᱟ ᱟᱪᱪᱷᱟ ᱟᱪᱪᱷᱟ ᱟᱨ ᱜᱚᱝᱠᱮ ᱛᱟᱦᱚᱞᱮ ᱚᱱᱟ ᱵᱩᱨᱩ ᱠᱚᱨᱮ ᱫᱚᱯᱮ ᱥᱮᱸᱫᱽᱨᱟ ᱵᱟᱲᱟᱭ ᱜᱮᱭᱟ ᱥᱮ ᱵᱟᱝ
ᱦᱚᱸ ᱥᱮᱸᱫᱽᱨᱟ ᱵᱮᱲᱟᱭᱟᱞᱮ
ᱟᱪᱪᱷᱟ ᱪᱤᱞᱤ ᱠᱚᱠᱚ ᱧᱟᱢᱚᱜᱼᱟ ᱵᱩᱨᱩ ᱠᱚᱨᱮ ᱥᱮᱸᱫᱽᱨᱟ ᱞᱮᱱᱠᱷᱟᱱ? ᱟᱪᱪᱷᱟ, ᱡᱷᱤᱠ ᱠᱚ ᱧᱟᱢᱚᱜ ᱜᱮᱭᱟ, ᱟᱪᱪᱷᱟ ᱟᱞᱮ ᱢᱟ ᱜᱚᱝᱠᱮ ᱱᱚᱛᱮ ᱢᱟ ᱟᱨ ᱡᱷᱤᱠ ᱫᱚ ᱢᱮᱫ ᱛᱮᱜᱮ ᱵᱟᱞᱮ ᱧᱟᱢ ᱵᱟᱲᱟ ᱠᱚᱣᱟ᱾
ᱚ ᱩᱱᱠᱩ ᱫᱚ ᱧᱤᱫᱟᱹ ᱠᱚ ᱚᱰᱚᱠᱚᱜᱼᱟ
ᱦᱳᱭ ᱧᱤᱫᱟᱹ ᱠᱚ ᱳᱰᱳᱠᱚᱜᱼᱟ ᱟᱫᱚ ᱱᱚᱣᱟ ᱫᱷᱟᱨᱮ ᱫᱚ ᱟᱞᱮ ᱱᱚᱣᱟ ᱫᱷᱟᱨᱮ ᱫᱚ ᱢᱚᱴᱟᱢᱩᱴᱤ ᱧᱮᱞ ᱢᱟᱱᱮ ᱚᱠᱟᱨᱮᱢ ᱧᱟᱢᱮᱭᱟ ᱱᱚᱣᱟ ᱫᱷᱟᱨᱮ ᱫᱚ ᱵᱟᱱᱩᱜ ᱠᱚᱣᱟ ᱚᱱᱠᱟ ᱡᱷᱤᱠ ᱠᱷᱩᱵ ᱠᱚᱢ ᱦᱳᱭ ᱚᱱᱟ ᱠᱚᱫᱚ ᱢᱮᱱᱟᱜ ᱛᱟᱞᱮᱭᱟ ᱾ ᱡᱟᱫᱟ ᱫᱚ ᱦᱮᱸ
ᱦᱟᱹᱠᱩ ᱜᱚᱡ ᱠᱚ
ᱦᱟᱠᱩ ᱜᱚᱡ ᱠᱚ ᱪᱟᱞᱟᱣ ᱫᱚ ᱪᱟᱞᱟᱣ ᱦᱩᱭᱩᱜ ᱜᱮᱭᱟ ᱜᱚᱝᱠᱮ ᱱᱚᱣᱟ ᱟᱞᱮ ᱫᱚ ᱪᱮᱫᱞᱮᱠᱟ ᱦᱟᱱᱮ ᱥᱤᱛᱩᱝ ᱥᱚᱢᱚᱭ ᱦᱟᱠᱩ ᱜᱚᱡ ᱞᱮ ᱥᱮᱱᱚᱜᱼᱟ ᱾ ᱦᱳᱭ ᱚᱱᱟ ᱜᱟᱰᱟ ᱠᱚ ᱧᱤᱫᱟᱹ ᱫᱚ ᱵᱟᱝ ᱧᱤᱫᱟᱹ ᱫᱚ ᱚᱱᱮ ᱤᱭᱟᱹ ᱠᱩᱞᱟᱹᱭ ᱜᱚᱡ ᱠᱚᱞᱮ ᱥᱮᱱᱚᱜ ᱜᱮᱭᱟ
ᱞᱟᱭᱤᱴ ᱛᱮᱞᱮ ᱥᱮᱸᱫᱽᱨᱟ ᱠᱚᱣᱟ
ᱦᱚᱸ ᱢᱚᱡᱟ ᱦᱚᱸ ᱫᱚᱢᱮ ᱢᱚᱡᱟ ᱜᱮ ᱵᱩᱡᱷᱟᱹᱜ ᱟᱱᱟ ᱞᱟᱭᱤᱴ ᱛᱮ ᱠᱩᱞᱟᱹᱭ ᱜᱚᱡ ᱦᱳᱭ ᱦᱳᱭ ᱪᱮᱫ ᱵᱮᱱ ᱞᱟᱹᱭ ᱫᱟ ᱜᱚᱝᱠᱮ
ᱢᱮᱱᱟᱹᱧ ᱡᱚᱴᱟᱣ ᱠᱚ ᱯᱟᱞᱮ ᱯᱮ ᱥᱮᱱ ᱟᱠᱟᱱᱟ ᱾
ᱦᱳᱭ ᱦᱳᱭ ᱦᱳᱭ ᱡᱚᱴᱟᱣ ᱠᱚᱣᱟᱛᱮᱫ ᱜᱮ ᱱᱚᱣᱟ ᱫᱷᱟᱨᱮ ᱢᱮᱱᱟᱜ ᱠᱚᱣᱟ ᱩᱱᱠᱩ ᱫᱚ ᱥᱟᱭᱤᱰ ᱨᱮ ᱢᱮᱱᱟᱜ ᱟᱠᱟᱫ ᱦᱩᱸ ᱦᱩᱸ ᱦᱩᱸ ᱚᱲᱟᱜ ᱵᱚᱞᱛᱮ ᱱᱚᱝᱠᱟ ᱨᱩᱢ ᱵᱷᱤᱛᱤᱨ ᱨᱮ ᱢᱮᱱᱟᱜ ᱟᱠᱟᱫ ᱞᱤᱧᱟᱹ
ᱚᱸᱰᱮ ᱢᱤᱫᱴᱟᱝ ᱫᱟᱫᱟ ᱦᱚᱲᱟᱜ ᱫᱚᱠᱟᱱ ᱢᱮᱱᱟᱜᱼᱟ, ᱩᱱᱤ ᱥᱟᱶᱜᱮ ᱟᱫᱚ ᱵᱷᱟᱜᱤ ᱯᱷᱤᱞᱰ ᱢᱮᱱᱟᱜᱼᱟ ᱟᱛᱚ ᱟᱫᱚ ᱩᱱᱤ ᱚᱱᱛᱮ ᱠᱟᱹᱴᱤᱡ ᱮ ᱥᱮᱱ ᱟᱠᱟᱱᱟ ᱟᱫᱚ ᱫᱚᱠᱟᱱᱮ ᱟᱲᱟᱜ ᱜᱤᱰᱤ ᱦᱚᱴᱚ ᱠᱟᱣᱫᱤᱧᱟ ᱟᱫᱚ ᱚᱱᱟ ᱫᱚᱠᱟᱱ ᱜᱮ ᱠᱷᱟᱱ ᱱᱤᱛᱚᱜ ᱫᱚ ᱫᱚᱠᱟᱱ ᱨᱮ ᱢᱮᱱᱟᱜ ᱟᱠᱟᱫᱤᱧᱟᱹ ᱩᱱᱤ ᱛᱤᱱ ᱜᱷᱟᱹᱲᱤᱡ ᱵᱟᱭ ᱦᱤᱡᱩᱜ ᱠᱟᱱ᱾
ᱚ ᱦᱚᱸ᱾
ᱵᱟᱝ ᱚᱱᱟ ᱫᱚ ᱨᱩᱣᱟᱹᱲ ᱠᱟᱛᱮᱫ ᱡᱚᱢ ᱛᱟᱨᱟ ᱨᱩᱣᱟᱹᱲ ᱠᱟᱛᱮᱫ ᱡᱚᱢ ᱦᱩᱭᱩᱜᱼᱟ ᱚᱲᱟᱜ ᱨᱮᱜᱮ᱾
ᱚ ᱯᱟᱪᱷᱤᱢ ᱢᱮᱞᱟ ᱵᱤᱱ ᱥᱮᱱ ᱟᱠᱷᱟᱱ ᱫᱚ ᱚᱱᱛᱮ ᱨᱮᱵᱤᱱ ᱡᱚᱢ ᱛᱚᱨᱟᱭᱟ᱾
ᱵᱟᱝ ᱵᱟᱝ ᱟᱫᱚ ᱚᱱᱟ ᱠᱚᱨᱮ ᱡᱟ ᱜᱮ ᱞᱟᱹᱰᱩ ᱠᱚ ᱢᱤᱫ ᱵᱟᱨ ᱡᱚᱢ ᱵᱟᱲᱟ ᱦᱩᱭᱩᱜ ᱟᱱ ᱢᱮᱞᱟ ᱠᱚᱨᱮ ᱡᱟᱦᱟᱸ ᱠᱚ ᱟᱹᱜᱩᱣ ᱠᱟᱜᱼᱟ ᱦᱳᱭ ᱵᱟᱝᱠᱷᱟᱱ ᱯᱷᱩᱴᱯᱟᱛ ᱠᱚᱨᱮ᱾ ᱛᱮ ᱨᱮᱦᱚᱸ ᱚᱲᱟᱜ ᱨᱮ ᱥᱮᱱ ᱠᱟᱛᱮᱜ ᱫᱟᱠᱟ ᱫᱚ ᱠᱟᱹᱴᱤᱡ ᱡᱚᱢ ᱵᱟᱲᱟ ᱦᱩᱭᱩᱜ ᱜᱮᱭᱟ᱾ ᱠᱚᱢ ᱠᱚᱢ ᱨᱮᱦᱚᱸ᱾
ᱚᱱᱠᱟ ᱟᱵᱮᱱ ᱯᱷᱩᱴ ᱯᱟᱛ ᱠᱚ ᱚᱠᱟ ᱡᱤᱱᱤᱥ ᱡᱚᱢ ᱵᱤᱱ ᱠᱩᱥᱤᱭᱟᱜ?
ᱯᱷᱩᱴᱯᱟᱛ ᱠᱚᱨᱮ ᱫᱚ ᱯᱷᱩᱴᱯᱟᱛ ᱠᱚᱨᱮ ᱫᱚ ᱡᱚᱢ ᱫᱚ ᱡᱚᱢ ᱦᱩᱭᱩᱜᱼᱟ ᱱᱚᱣᱟ ᱤᱭᱟᱹ ᱠᱚ ᱯᱟᱥᱛᱟ ᱠᱚ ᱟᱨ ᱮᱜᱽᱨᱳᱞ᱾
ᱚ᱾
ᱦᱮᱸ? ᱚ ᱦᱳᱭ ᱦᱳᱭ ᱦᱳᱭ᱾ ᱦᱳᱭ ᱜᱚᱝᱠᱮ ᱡᱚᱢ ᱫᱚ ᱟᱫᱚ ᱥᱤ ᱫᱚ ᱠᱩᱥᱤ ᱠᱟᱛᱮ ᱨᱮᱦᱚᱸ ᱵᱮᱥᱤ ᱫᱚ ᱡᱚᱢ ᱵᱟᱝ ᱜᱟᱱᱚᱜᱼᱟ ᱯᱷᱩᱴᱯᱟᱛ ᱨᱮᱫᱚ᱾ ᱪᱮᱫᱟᱜ ᱢᱟᱥᱮ ᱞᱟᱹᱭ ᱵᱤᱱ? ᱚᱸᱰᱮ ᱫᱚ ᱟᱹᱰᱤ ᱨᱚᱠᱚᱢ ᱠᱮᱢᱤᱠᱮᱞ ᱠᱚ ᱢᱮᱥᱟ ᱛᱟᱦᱮᱱᱟ ᱛᱚ ᱟᱫᱚ ᱚᱱᱟ ᱛᱮ ᱩᱱᱟᱹᱜ ᱵᱟᱝ ᱡᱚᱢ ᱦᱚᱭᱩᱜᱼᱟ ᱦᱩᱭᱩᱜ-ᱟ᱾ ᱛᱟᱭ ᱢᱚᱴᱟᱢᱩᱴᱤ ᱡᱩᱜ ᱥᱚᱢᱚᱭ ᱦᱚᱸ ᱠᱮᱢᱤᱠᱚᱞ ᱠᱚ ᱮᱢᱟᱜ ᱠᱟᱱᱟ ᱛᱟᱨᱯᱚᱨᱮ ᱡᱟᱦᱟᱱᱟᱜ ᱠᱚ ᱡᱩᱛ ᱮᱫᱟ ᱚᱱᱟ ᱢᱟ ᱠᱳᱢᱯᱟᱱᱤ ᱯᱮᱠᱴᱤᱝ ᱡᱤᱱᱤᱥ ᱠᱟᱱᱟ᱾ ᱚᱱᱟ ᱠᱚᱫᱚ ᱠᱤᱢᱤᱠᱮᱞ ᱛᱟᱦᱮᱱ ᱠᱟᱱ ᱜᱮᱭᱟ᱾ ᱢᱤᱴ ᱨᱮᱭᱟᱜ ᱟᱞᱮ ᱱᱚᱛᱮ ᱫᱚ ᱜᱚᱝᱠᱮ ᱮᱠᱴᱟ ᱫᱩᱴᱟ ᱱᱚᱝᱠᱟ ᱦᱚᱲ ᱠᱚ ᱛᱟᱦᱮᱱ ᱜᱮᱭᱟ᱾ ᱚ ᱱᱚᱣᱟ ᱠᱚᱨᱮ ᱫᱚ ᱜᱚᱝᱠᱮ ᱚᱱᱟ ᱡᱮ ᱡᱷᱟᱲᱜᱨᱟᱢ ᱰᱤᱥᱴᱤᱠ᱾ ᱛᱟᱦᱞᱮ ᱛᱚ ᱡᱷᱟᱲᱜᱨᱟᱢ ᱰᱤᱥᱴᱤᱠ ᱚᱰᱮ ᱫᱚ ᱯᱚᱛ ᱛᱮᱜᱮ ᱪᱟᱸᱫᱳ ᱜᱮ ᱚᱸᱰᱮ ᱫᱚ ᱢᱮᱞᱟ ᱫᱚ ᱵᱟᱹᱭᱥᱟᱜ ᱟᱱ᱾ ᱟᱨ ᱚᱱᱟ ᱰᱤᱥᱴᱤᱠ ᱢᱚᱫᱽᱫᱷᱮ ᱨᱮ ᱟᱨᱚ ᱟᱰ ᱰᱤ ᱜᱚᱴᱟᱝ ᱡᱟᱭᱜᱟ ᱨᱮ ᱢᱮᱱᱟᱜᱼᱟ ᱡᱟᱦᱟᱸ ᱠᱚᱨᱮ ᱢᱮᱞᱟ ᱠᱚ ᱵᱟᱹᱭᱥᱟᱹᱜᱼᱟᱱ ᱟ ᱯᱟᱛᱟ ᱠᱚᱦᱚᱸ ᱦᱩᱭᱩᱜᱼᱟᱱ ᱯᱟᱛᱟ ᱪᱟᱸᱛ ᱵᱟᱹᱭᱥᱟᱹᱠᱷ ᱫᱚᱢᱮ ᱯᱟᱛᱟ ᱦᱩᱭᱩᱜᱼᱟ᱾ ᱦᱳᱭ ᱦᱳᱭ᱾ ᱪᱮᱜ ᱵᱤᱱ ᱞᱟᱹᱭ ᱫᱟ?
ᱵᱟᱹᱭ ᱥᱟᱸᱠ ᱠᱩᱱᱟᱸᱢᱤ ᱠᱚ᱾
ᱵᱟᱹᱭᱥᱟᱹᱠᱷ ᱠᱩᱱᱟᱹᱢᱤ ᱠᱚ ᱦᱮᱸ ᱢᱟᱱᱟᱣ ᱵᱟᱲᱟ ᱦᱩᱭᱩᱜᱼᱟ ᱵᱟᱹᱭᱥᱟᱹᱠᱷ ᱠᱩᱱᱟᱹᱢᱤ ᱵᱷᱟᱜᱮ ᱜᱮ᱾
ᱚ᱾
ᱟᱨ ᱵᱟᱹᱭᱥᱟᱹᱠᱷ ᱠᱩᱱᱟᱹᱢᱤ ᱥᱟᱱᱛᱟᱲ ᱤᱥᱠᱩᱞ᱾
ᱦᱳᱭ
ᱮᱸ ᱢᱮᱱᱟᱜᱼᱟ ᱜᱚᱝᱠᱮ ᱟᱫᱚ ᱱᱮᱛᱟᱨ ᱫᱚ ᱟᱨᱦᱚ ᱫᱚᱢᱮ ᱪᱟᱹᱞᱩ ᱜᱚᱵᱟᱠ ᱠᱟᱱᱟ ᱱᱚᱣᱟ ᱫᱷᱟᱨᱮ ᱦᱚᱸ᱾
ᱚ
ᱡᱮᱢᱚᱱ ᱱᱤᱛᱳᱜ ᱫᱚ ᱤᱭᱤᱪᱮᱥ ᱨᱮ ᱯᱮᱠᱴᱤᱥ ᱠᱚᱩᱞᱨᱮ ᱪᱟᱹᱞᱩ ᱠᱟᱱᱟ ᱟᱨ ᱢᱟᱲᱟᱝ ᱛᱮᱫ ᱛᱟᱦᱮᱸ ᱠᱟᱱᱟ᱾ ᱦᱚᱭ ᱛᱚᱵᱤᱱ ᱟᱸᱡᱚᱢ ᱵᱟᱲᱟ ᱠᱟᱫᱟ ᱱᱚᱣᱟ ᱟᱨ ᱫᱷᱟᱨᱮ ᱟᱞᱮ ᱳᱭᱮᱥᱴ ᱵᱮᱝᱜᱚᱞ ᱰᱟᱠ ᱢᱮᱱᱟᱜᱼᱟ ᱤᱭᱟᱹ ᱵᱤᱫᱫᱟᱹ ᱜᱟᱲ ᱵᱮᱪ ᱠᱩᱱᱫᱨᱤ᱾ ᱚᱸᱰᱮ ᱫᱚ ᱦᱟᱱᱮ ᱜᱩᱨᱩ ᱜᱚᱝᱠᱮ ᱡᱟᱦᱟᱸᱭ ᱪᱟᱹᱞᱩ ᱦᱚᱴᱚᱣᱟ ᱠᱟᱫᱟ ᱥᱟᱱᱛᱟᱲᱤ ᱤᱥᱠᱩᱞ ᱩᱱ ᱠᱷᱚᱱ ᱜᱮ ᱢᱮᱱᱟᱜᱼᱟ᱾ ᱦᱳᱭ ᱛᱚ ᱵᱚ ᱰᱮᱵᱽᱨᱟ ᱵᱟᱞᱤ ᱪᱚᱠ ᱡᱩᱫᱤ ᱵᱮᱱ ᱟᱸᱡᱚᱢ ᱠᱫ ᱠᱷᱟᱱ ᱢᱮᱫᱽᱱᱟᱯᱩᱨ᱾
ᱚᱱᱟ ᱫᱚ ᱚᱠᱟ
ᱦᱮᱸ ᱟᱛᱳ ᱠᱚᱨᱮ ᱫᱚ ᱮᱠᱷᱚᱱ ᱟᱛᱳ ᱠᱚᱨᱮ ᱫᱚ ᱧᱮᱞ ᱞᱮᱱᱠᱷᱟᱱ ᱱᱚᱣᱟ ᱞᱟᱦᱮ ᱟᱞᱮ ᱥᱩᱨ ᱥᱩᱯᱩᱨ ᱫᱚ ᱯᱤᱭᱟ ᱢᱮᱱᱟᱜ ᱠᱟᱫᱟ ᱡᱟᱦᱟᱸ ᱯᱨᱟᱭᱢᱟᱨᱤ ᱞᱮᱵᱮᱞ ᱠᱷᱚᱱ᱾ ᱦᱳᱭ ᱟᱨ ᱱᱚ ᱱᱚᱣᱟ ᱟᱞᱮ ᱱᱟᱜ ᱠᱷᱟᱱ ᱡᱟᱦᱟᱸ ᱛᱤᱱᱟᱹᱜ ᱜᱮᱞᱮ ᱠᱩᱨᱩᱢᱩᱴᱩ ᱭᱮᱫᱟ ᱮᱥᱮᱠᱟ ᱛᱚᱨᱚᱯ ᱠᱷᱚᱱ ᱟᱛᱳ ᱟᱛᱳ ᱪᱟᱨᱪᱟᱣ ᱨᱮᱱᱟᱜ ᱚᱱᱠᱟᱜᱮ ᱟᱥᱲᱟ ᱞᱮ ᱵᱮᱨᱮᱫ ᱠᱟᱫᱟ ᱯᱮᱭᱟ ᱯᱚᱱᱮᱭᱟᱹ᱾ ᱚᱸᱰᱮᱻ ᱟᱞᱮ ᱜᱮᱞᱮ ᱯᱟᱲᱦᱟᱣᱮᱜ ᱠᱚᱣᱟ᱾ ᱯᱤᱯᱤ ᱠᱚᱫᱚ ᱡᱷᱚᱛᱚ ᱠᱷᱚᱱ ᱦᱩᱰᱤᱧ ᱠᱚ ᱥᱤᱥᱤ ᱠᱚᱫᱚ ᱚᱱᱟ ᱪᱮ ᱛᱟᱱ ᱨᱮᱱ ᱟᱨ ᱰᱮᱥᱤ ᱠᱚᱫᱚ ᱢᱟᱨᱟᱝ ᱠᱚ᱾ ᱦᱳᱭ ᱟᱪᱪᱷᱟ ᱟᱪᱪᱷᱟ ᱾
ᱦᱮᱸ ᱜᱚᱝᱠᱮ ᱾
ᱦᱮᱸ ᱦᱮᱸ ᱦᱮᱸ ᱜᱟᱱᱚᱜᱼᱟ ᱜᱟᱱᱚᱜᱼᱟ ᱾ ᱱᱚᱣᱟ ᱫᱚ ᱜᱚᱴᱟ ᱨᱮᱱ ᱜᱮ ᱛᱚᱵᱮ ᱱᱤᱭᱟᱹ ᱦᱮᱸ ᱫᱚ ᱥᱟᱱᱛᱟᱲ ᱜᱮ ᱯᱟᱲᱦᱟᱣ ᱜᱟᱱᱚᱜᱼᱟ ᱢᱟᱲᱟᱝ ᱫᱚ ᱱᱚᱣᱟ ᱪᱷᱟᱹᱛᱤᱠ ᱠᱚᱦᱚᱸᱞᱮ ᱯᱟᱲᱦᱟᱣᱮᱫ ᱠᱚ ᱛᱟᱦᱮᱸᱫᱼᱟ ᱚᱱᱟ